ᱦᱚᱭ ᱜᱚᱢᱠᱮ
ᱦᱮᱸ ᱡᱚᱦᱟᱨ ᱜᱮ ᱜᱚᱝᱠᱮ᱾
ᱡᱚᱦᱟᱨ ᱜᱮ ᱡᱚᱦᱟᱨ ᱦᱮᱸ ᱟᱸᱡᱚᱢᱚᱜ ᱠᱟᱱᱟ
ᱚ ᱟᱨ ᱛᱟᱦᱚᱞᱮ ᱪᱮᱫ ᱠᱚᱵᱤᱱ ᱪᱤᱠᱟᱹᱭᱮᱫᱟ ᱱᱤᱛᱚᱜ ᱫᱚ?
ᱱᱚᱜᱼᱚᱭ ᱫᱩᱲᱩᱵ ᱵᱟᱲᱟ ᱦᱩᱭ ᱠᱟᱱ ᱛᱤ ᱯᱷᱳᱱ ᱠᱚ ᱧᱮᱞ ᱵᱟᱲᱟ ᱦᱩᱭᱩᱜ ᱠᱟᱱ ᱛᱟᱦᱮᱱᱟ᱾
ᱚ ᱟᱨ ᱛᱟᱦᱞᱮ ᱠᱤᱫᱩᱵᱽ ᱵᱟᱲᱟ ᱠᱚ ᱦᱩᱭᱱᱟ ᱥᱮ ᱵᱟᱝ?
ᱦᱩᱸ ᱠᱤᱫᱩᱵᱽ ᱵᱟᱲᱟ ᱠᱚᱫᱚ ᱦᱩᱭ ᱮᱱᱟ
ᱚ ᱟᱪᱪᱷᱟ ᱟᱪᱪᱷᱟ ᱤᱧ ᱦᱚᱸ ᱱᱚᱜᱼᱚᱭ ᱡᱚᱢ ᱵᱟᱲᱟ ᱠᱟᱛᱮᱜ ᱡᱚᱢ ᱠᱚ ᱦᱩᱭ ᱵᱟᱲᱟ ᱠᱟᱛᱮᱜ ᱱᱚᱜᱚᱭ ᱱᱤᱛᱚᱜ ᱫᱚ ᱫᱩᱲᱩᱵ ᱦᱩᱭ ᱟᱠᱟᱱ ᱛᱟᱦᱮᱫ ᱫᱩᱲᱩᱵ ᱤᱱᱟᱹ ᱛᱟᱭᱱᱚᱢ ᱟᱫᱚ ᱱᱤᱛᱚᱜ ᱫᱚ ᱜᱤᱛᱤᱡ ᱦᱩᱭ ᱠᱟᱱᱟ ᱤᱧ ᱢᱮᱱᱫᱟ ᱚᱠᱚᱭ ᱛᱟᱦᱞᱮ ᱜᱷᱟᱹᱲᱤᱡ ᱛᱟᱦᱞᱮ ᱜᱟᱞᱢᱟᱨᱟᱣ ᱦᱩᱭ ᱞᱮᱱ ᱜᱮ ᱤᱧ ᱫᱚ ᱦᱩᱸ
ᱟᱪᱪᱷᱟ ᱱᱤᱭᱟᱹ ᱤᱧᱟᱹᱜ ᱨᱚᱲ ᱨᱮ ᱡᱟᱦᱱᱟᱜ ᱱᱚᱭᱮᱥ ᱠᱚ ᱯᱟᱝᱠ ᱨᱮᱭᱟᱜ ᱟᱣᱟᱡ ᱠᱚ ᱦᱤᱡᱩᱜ ᱠᱟᱱᱟ ᱥᱮ ᱪᱮᱫ?
ᱵᱟᱝᱜᱮ ᱵᱟᱝᱜᱮ ᱵᱟᱝ ᱚᱱᱠᱟᱱᱟᱜ ᱫᱚ ᱪᱮᱫ ᱦᱚᱸ ᱵᱟᱝ ᱟᱸᱡᱚᱢᱚᱜ ᱠᱟᱱᱟ᱾ ᱦᱮ ᱴᱷᱤᱠ ᱜᱮᱭᱟ ᱦᱮᱸ
ᱢᱟ ᱛᱟᱦᱚᱞᱮ ᱞᱟᱹᱭ ᱢᱮ
ᱟᱨ ᱜᱚᱝᱠᱮ ᱛᱟᱦᱞᱮ ᱟᱯᱮ ᱚᱱᱛᱮ ᱫᱚ ᱫᱟᱜ ᱞᱮᱫᱟᱭ ᱥᱮ ᱵᱟᱝ ᱛᱮᱦᱤᱧ ᱫᱚ
ᱛᱮᱦᱮᱧ ᱫᱚ ᱫᱟᱜ ᱫᱚ ᱫᱟᱜ ᱠᱮᱫᱟᱭ ᱟᱫᱚ ᱚᱱᱠᱟ ᱫᱚ ᱵᱮᱥ ᱫᱚ ᱵᱟᱭ ᱫᱟᱜ ᱞᱮᱫᱟ᱾ ᱠᱚᱲᱟ ᱢᱚᱲᱟ ᱫᱟᱜ ᱠᱮᱫᱟᱭ
ᱟᱪᱪᱷᱟ ᱟᱪᱪᱷᱟ ᱟᱞᱮ ᱱᱚᱛᱮ ᱫᱚ ᱜᱚᱝᱠᱮ ᱫᱟᱜ ᱫᱚᱭ ᱫᱟᱜ ᱠᱮᱫ ᱜᱮᱭᱟ ᱵᱮᱥ ᱵᱷᱟᱞᱤ ᱜᱮ ᱫᱟᱜ ᱠᱮᱫᱟᱭ᱾ ᱢᱤᱫ ᱢᱤᱫ ᱢᱤᱫ ᱴᱟᱲᱟᱝ ᱤᱱᱠᱟᱹ ᱮᱱᱠᱟᱭ ᱫᱟᱜ ᱵᱟᱲᱟ ᱠᱮᱫ ᱜᱮᱟᱭ ᱵᱮᱥ ᱵᱷᱟᱞᱤ ᱜᱮ ᱫᱟᱜ ᱫᱚ ᱡᱚᱨᱟᱭᱮᱱᱟ ᱟᱨ ᱦᱩᱰᱩᱨ ᱵᱟᱲᱟ ᱠᱮᱫᱟᱭ ᱮᱥᱮᱫ ᱫᱚᱢᱮ᱾ ᱟᱫᱚ ᱚᱱᱟ ᱤᱭᱟᱹ ᱛᱮ ᱠᱟᱨᱮᱱᱴ ᱠᱚ ᱪᱟᱞᱟᱣ ᱟᱠᱟᱱᱟ ᱦᱟᱜ ᱟᱞᱮ ᱱᱚᱛᱮ ᱫᱚ ᱠᱟᱨᱮᱱᱴ ᱠᱚ ᱪᱟᱞᱟᱣ ᱟᱠᱟᱱᱟ ᱛᱚ ᱱᱤᱛ ᱦᱚᱸ ᱟᱹᱣᱨᱤ ᱦᱤᱡᱩᱜᱼᱟ᱾ ᱦᱟᱱᱮ ᱮᱱᱟᱱ ᱨᱮ ᱠᱟᱨᱮᱱ ᱪᱟᱞᱟᱣ ᱠᱟᱱᱟ ᱢᱮᱱᱠᱷᱟᱱ ᱟᱹᱣᱨᱤ ᱦᱤᱡᱩᱜ ᱱᱤᱛᱚᱝ ᱦᱚᱸ
ᱚ ᱛᱟᱦᱚᱞᱮ ᱪᱤ ᱵᱟᱛᱤ ᱠᱚᱯᱮ ᱡᱩᱞ ᱟᱠᱟᱫᱟ ᱰᱤᱵᱨᱤ ᱵᱟᱛᱤ ᱪᱮᱫ ᱵᱟᱛᱤ ᱠᱚᱯᱮ ᱡᱩᱞ ᱠᱟᱫᱟ
ᱵᱟᱝ ᱜᱮ ᱟᱫᱚ ᱱᱤᱛᱳᱜ ᱫᱚ ᱵᱟᱛᱤ ᱠᱚᱫᱚ ᱵᱟᱝ ᱡᱩᱞ ᱦᱩᱭ ᱠᱟᱱᱟ ᱱᱤᱛᱚᱜ ᱫᱚ ᱧᱩᱛ ᱜᱮᱭᱟ ᱦᱮ ᱟᱫᱚ ᱵᱟᱭᱨᱮ ᱨᱮᱫᱚ ᱦᱮᱸ ᱵᱟᱭᱨᱮ ᱨᱮᱫᱚ ᱢᱟᱨᱥᱟᱞ ᱧᱚᱜ ᱜᱮ ᱧᱮᱞᱚᱜ ᱠᱟᱱᱟ ᱛᱚ
ᱦᱮ
ᱟᱨ ᱛᱟᱦᱚᱞᱮ ᱜᱚᱢᱠᱮ ᱛᱟᱦᱟᱞᱮ ᱱᱤᱭᱟᱹ ᱜᱷᱟᱹᱲᱤᱡ ᱫᱚ ᱚᱠᱟ ᱞᱮᱠᱟ ᱢᱮᱱᱟᱜ ᱯᱮᱭᱟ
ᱦᱮᱸ ᱵᱮᱥ ᱵᱟᱲᱟᱜ ᱜᱮ ᱱᱟᱯᱟᱭ ᱜᱮ ᱢᱮᱱᱟᱜ ᱞᱮᱭᱟ ᱟᱯᱮ ᱜᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱜᱮ ᱦᱮᱱᱟᱜ ᱞᱮᱭᱟ ᱚᱲᱟᱜ ᱠᱚᱨᱮᱜ ᱦᱚᱸ ᱱᱟᱯᱟᱭ ᱜᱮ ᱢᱮᱱᱟᱜ ᱠᱚᱣᱟ ᱛᱟᱦᱚᱞᱮ ᱟᱪᱪᱷᱟ ᱛᱮᱦᱤᱧ ᱫᱚ ᱠᱤᱫᱩᱵ ᱨᱮᱫᱚ ᱪᱮᱫ ᱡᱚᱢ ᱦᱩᱭᱩ ᱠᱟᱱᱟ ᱛᱟᱦᱚᱞᱮ ᱛᱮᱦᱤᱧ ᱫᱚ
ᱠᱤᱫᱩᱵ ᱨᱮᱫᱚ ᱛᱮᱦᱮᱧ ᱫᱚ ᱛᱟᱦᱮᱸ ᱠᱟᱱᱟ ᱵᱤᱞᱤ ᱵᱷᱟᱹᱡᱤ ᱨᱟᱥᱤ ᱟᱨ ᱯᱚᱴᱚᱞ ᱥᱚᱵᱡᱤ ᱯᱚᱴᱚᱞ ᱟᱞᱩ ᱟᱨ ᱫᱟᱠᱟ ᱟᱨ ᱟᱯᱮ ᱫᱚ
ᱟᱞᱮ ᱫᱚ ᱜᱚᱢᱠᱮ ᱛᱮᱦᱤᱧ ᱫᱚ ᱮᱠᱴᱩ ᱦᱚᱸ ᱡᱤᱞ ᱩᱛᱩ ᱦᱩᱭ ᱞᱮᱱᱟ ᱟᱨ ᱫᱟᱠᱟ ᱤᱱᱟᱹᱜᱮ
ᱡᱤᱞ ᱩᱛᱩ ᱟᱫᱚ ᱫᱮᱥᱤ ᱥᱤᱢ ᱥᱮ ᱮ ᱫᱮᱥᱤ ᱥᱤᱢ ᱥᱮ ᱯᱳᱞᱴᱨᱤ ᱥᱤᱢ ᱪᱤᱞᱤ ᱥᱤᱢ
ᱯᱳᱞᱴᱨᱤ ᱥᱤᱢ ᱜᱮ ᱫᱮᱥᱤ ᱥᱤᱢ ᱫᱚ ᱫᱟᱢ ᱧᱚᱜ ᱜᱮᱭᱟ ᱫᱮᱥᱤ ᱥᱤᱢ ᱡᱤᱞ ᱫᱚ ᱟᱨ ᱤᱱᱠᱟᱹ ᱚᱲᱟᱜ ᱠᱚᱨᱮᱜ ᱛᱟᱦᱮᱸᱞᱮᱱᱠᱟᱡ ᱫᱚ ᱥᱤᱢ ᱠᱚᱠᱚ ᱛᱟᱦᱮᱸ ᱞᱮᱱᱠᱷᱟᱱ ᱫᱚ ᱛᱚᱠᱷᱚᱱ ᱫᱚ ᱩᱱᱠᱩ ᱚᱲᱟᱜ ᱨᱮᱱ ᱥᱤᱢ ᱜᱮ ᱜᱚᱡ ᱠᱟᱛᱮ ᱡᱚᱢ ᱫᱚ ᱜᱟᱱᱚᱜᱼᱟ ᱛᱚ ᱤᱧ ᱫᱚ ᱚᱲᱟᱜ ᱨᱮᱫᱚ ᱵᱟᱹᱱᱩᱧ ᱟᱠᱟᱫᱤᱧᱟ ᱥᱮ ᱢᱮᱥ ᱨᱮᱧ ᱛᱟᱦᱮᱱ ᱜᱮᱭᱟ ᱛᱚ ᱢᱮᱥ ᱨᱮᱫᱚ ᱫᱮᱥᱤ ᱥᱤᱢ ᱫᱚ ᱚᱠᱟᱨᱮᱢ ᱧᱟᱢᱟ ᱯᱳᱞᱴᱨᱤ ᱛᱤᱦᱤᱱ ᱜᱮ ᱠᱤᱨᱤᱧ ᱡᱤᱞ ᱠᱤᱨᱤᱧ ᱟᱹᱜᱩ ᱠᱟᱛᱮᱜ ᱟᱨ ᱪᱮᱫ ᱩᱛᱩ ᱵᱟᱲᱟ ᱦᱩᱭ ᱠᱟᱱᱟ ᱛᱤᱦᱤᱧ ᱫᱚ ᱟᱨᱦᱚ ᱟᱭᱢᱟ ᱜᱟᱱ ᱜᱤᱫᱽᱨᱟᱹ ᱜᱮ ᱢᱮᱱᱟᱜ ᱞᱮᱭᱟ ᱛᱚ ᱱᱚᱰᱮ ᱫᱚ ᱛᱚ ᱛᱮᱦᱤᱧ ᱫᱚᱠᱚ ᱢᱮᱱ ᱮᱫᱟ ᱛᱟᱦᱠᱮ ᱫᱟᱜ ᱦᱚᱭ ᱫᱟᱜ ᱠᱟᱫᱟᱭ ᱡᱟᱹᱯᱩᱫ ᱡᱟᱹᱯᱩᱫ ᱠᱩ ᱟᱨ ᱛᱟᱦᱚᱞᱮ ᱠᱚ ᱢᱮᱱᱫᱟ ᱛᱤᱦᱤᱧ ᱫᱚ ᱡᱤᱞ ᱵᱚᱱ ᱡᱚᱢᱟ ᱛᱟᱦᱚᱞᱮ ᱥᱟᱱᱟᱢ ᱦᱚᱲ ᱜᱮ ᱛᱮᱦᱮᱧ ᱫᱚ ᱡᱤᱞ ᱩᱛᱩ ᱫᱟᱠᱟ ᱦ
ᱟᱫᱚ ᱢᱮᱥ ᱨᱮᱫᱚ ᱢᱟᱱᱮ ᱠᱟᱹᱢᱤ ᱛᱚᱨᱚᱵ ᱠᱷᱚᱡ ᱛᱟᱦᱮᱸ ᱦᱳᱭᱳᱜ ᱠᱟᱱᱟ ᱥᱮ ᱚᱞᱚᱜ ᱯᱟᱲᱦᱟᱜ ᱫᱤᱠ ᱫᱤᱭᱮ ᱛᱟᱦᱮᱸ
ᱵᱟᱝᱜᱮ ᱠᱟᱹᱢᱤ ᱫᱚ ᱵᱟᱝ ᱱᱚᱸᱰᱮ ᱫᱚ ᱚᱞᱚᱜ ᱯᱟᱲᱦᱟᱜ ᱜᱮ ᱱᱚᱰᱮ ᱵᱟᱸᱠᱩᱲᱟ ᱡᱮᱸᱜᱮᱛ ᱵᱤᱨᱫᱟᱹᱜᱟᱲ ᱞᱮ ᱚᱞᱚᱜ ᱜᱮᱭᱟ ᱛᱚ ᱟᱨᱦᱚᱸ ᱟᱭᱢᱟ ᱜᱤᱫᱽᱨᱟᱹ ᱤᱧ ᱨᱮᱱ ᱜᱟᱛᱮ ᱠᱚ ᱢᱮᱱᱟᱜ ᱠᱚᱣᱟ ᱩᱱᱠᱩ ᱦᱚᱸᱠᱚ ᱚᱞᱚᱜᱼᱟ ᱛᱚ ᱱᱚᱰᱮ ᱜᱮ ᱢᱮᱥ ᱨᱮᱜᱮ ᱛᱟᱦᱮᱱ ᱜᱮᱭᱟ ᱛᱟᱨᱯᱚᱨᱮ ᱥᱟᱶᱛᱮ ᱟᱨᱦᱚᱸ ᱟᱭᱢᱟ ᱫᱟᱫᱟ ᱛᱟᱠᱚ ᱦᱚᱸ ᱢᱮᱱᱟᱜ ᱠᱚᱣᱟ ᱛᱚ ᱢᱤᱫᱴᱷᱮᱱ ᱜᱮᱞᱮ ᱛᱟᱦᱮᱱ ᱜᱮᱭᱟ ᱟᱫᱚ ᱤᱥᱤᱱ ᱫᱚ ᱟᱨ ᱪᱮᱫ ᱵᱷᱤᱱᱟᱹ ᱵᱤᱱᱟᱹ ᱜᱮᱞᱮ ᱤᱥᱤᱱᱟ ᱟᱫᱚ ᱛᱤᱦᱤᱧ ᱫᱚ ᱫᱟᱜ ᱡᱟᱯᱩᱫ ᱦᱩᱭ ᱠᱟᱱ ᱛᱮ ᱛᱟᱦᱚᱞᱮ ᱢᱮᱱᱫᱟ ᱛᱮᱦᱤᱧ ᱫᱚ ᱮᱠᱴᱩ ᱵᱚᱱ ᱤᱭᱟᱹ ᱞᱮᱜᱮ ᱟᱨ ᱪᱮᱫ ᱦᱩᱸ ᱯᱟᱴᱤ ᱞᱮᱜᱮ ᱵᱚᱱ ᱟᱫᱚ ᱛᱟᱦᱚᱞᱮ ᱦᱳᱭ ᱦᱳᱭ ᱟᱫᱚ ᱛᱟᱦᱚᱞᱮ ᱡᱤᱞ ᱠᱚ ᱠᱤᱨᱤᱧ ᱟᱹᱜᱩ ᱠᱮᱫᱟ ᱠᱚ ᱤᱱᱟᱹ ᱛᱟᱭᱱᱚᱢ ᱤᱥᱤᱱ ᱵᱟᱲᱟ ᱠᱟᱛᱮᱜ ᱡᱚᱢ ᱵᱟᱲᱟ ᱦᱩᱭᱱᱟ
ᱚ ᱛᱚ ᱟᱨᱦᱚᱸ ᱜᱟᱛᱮ ᱠᱚᱢ ᱞᱟᱹᱭ ᱵᱟᱲᱟᱟᱣ ᱟᱠ ᱠᱚᱣᱟ ᱥᱮ ᱵᱟᱝ ᱱᱤᱭᱟᱹ ᱮᱯ ᱵᱟᱨᱮ ᱨᱮ
ᱦᱳᱭ! ᱦᱳᱭ ᱟᱞᱮ ᱱᱚᱰᱮ ᱫᱚ ᱡᱟᱦᱟᱸ ᱛᱤᱱᱟᱹᱜ ᱪᱮᱫ ᱟᱞᱮ ᱥᱟᱱᱛᱟᱲ ᱜᱤᱫᱽᱨᱟᱹ ᱢᱮᱱᱟᱜ ᱞᱮᱭᱟ ᱦᱟᱸᱜ᱾ ᱥᱟᱱᱟᱢ ᱦᱚᱲᱜᱮ ᱟᱞᱮ ᱫᱚ ᱱᱚᱣᱟᱞᱮ ᱠᱚᱨᱟᱣᱫᱟ ᱟᱨ ᱪᱮᱫ
ᱚ ᱟᱪᱪᱷᱟ ᱛᱚ ᱛᱤᱱᱟᱹᱜ ᱫᱤᱱ ᱦᱩᱭᱱᱟ ᱱᱤᱭᱟᱹ ᱨᱮᱫᱚ ᱛᱤᱱᱟᱹᱜ ᱫᱤᱱ ᱟᱢᱟᱜ ᱫᱚ?
ᱤᱧᱟᱹᱜ ᱫᱚ ᱜᱚᱝᱠᱮ ᱟᱭᱢᱟ ᱫᱤᱱᱜᱮ ᱦᱩᱭ ᱠᱟᱱᱟ ᱤᱧ ᱫᱚ ᱢᱟᱱᱮ ᱢᱮᱱ ᱜᱟᱱᱚᱜᱼᱟ, ᱡᱮ ᱡᱚᱠᱷᱚᱱ ᱱᱚᱣᱟ ᱠᱟᱹᱢᱤ ᱟᱹᱣᱨᱤ ᱮᱦᱚᱵᱚᱜ ᱟ ᱥᱮᱮ ᱱᱚᱣᱟ ᱡᱟᱦᱟᱸ ᱠᱟᱨᱤᱭᱟ ᱮᱯ ᱨᱮᱱᱟᱜ ᱛᱚᱠᱷᱚᱱ ᱠᱷᱚᱱ ᱤᱧ ᱫᱚ ᱱᱚᱣᱟ ᱜᱨᱩᱯ ᱨᱮ ᱡᱚᱭᱮᱱ ᱢᱤᱱᱟᱹᱧᱟ᱾
ᱚ ᱞᱟᱦᱟ ᱛᱮᱫᱚ ᱮᱴᱟᱜ ᱠᱟᱹᱢᱤ ᱦᱩᱭᱩᱜ ᱠᱟᱱ ᱛᱟᱦᱮᱱᱟ ᱱᱤᱭᱟᱹ ᱜᱩᱨᱩ ᱠᱷᱚᱱ ᱥᱮ ᱪᱮᱫ
ᱞᱟᱦᱟ ᱛᱮᱫᱚ ᱪᱮᱫ ᱠᱟᱹᱢᱤ ᱦᱩᱭᱩᱜ ᱠᱟᱱ ᱛᱟᱦᱮᱸᱫ ᱪᱚ ᱵᱟᱹᱧ ᱵᱟᱲᱟᱭᱟ ᱛᱚ ᱱᱚᱶᱟ ᱠᱟᱹᱢᱤ ᱮᱦᱚᱵᱚᱜ ᱮᱦᱚᱵᱚᱜ ᱠᱷᱚᱱᱜᱤ ᱤᱧ ᱫᱚ ᱢᱤᱱᱟᱹᱧᱟ ᱢᱟᱱᱮ ᱮᱦᱚᱵ ᱵᱟᱨᱯᱮ ᱫᱤᱱ ᱞᱟᱦᱟ ᱨᱮᱜᱤᱧ ᱡᱚᱭᱮᱱ ᱟᱠᱟᱫᱟ᱾ ᱟᱪᱪᱷᱟ
ᱚ ᱟᱪᱪᱷᱟ
ᱱᱤᱭᱟᱹ ᱞᱟᱦᱟ ᱦᱚᱸ ᱟᱨᱚᱧ ᱠᱟᱹᱢᱤ ᱠᱟᱱ ᱛᱟᱦᱮᱸᱫ ᱢᱟᱱᱮ ᱮᱴᱟᱜᱟᱜ ᱟᱵᱚ ᱱᱚᱣᱟ ᱥᱟᱱᱛᱟᱞᱤ ᱮ ᱟᱭ ᱯᱨᱚᱡᱮᱠᱴ ᱨᱮᱜᱮ ᱵᱷᱮᱱᱤᱵᱷᱟᱨᱥ ᱨᱮ
ᱟᱪᱪᱷᱟ ᱦᱮᱸ ᱚᱱᱟ ᱠᱚᱫᱚ ᱞᱟᱹᱭ ᱵᱟᱝ ᱜᱟᱱᱚᱜᱼᱟ᱾ ᱱᱤᱭᱟᱹ ᱨᱮ ᱦᱮᱸ ᱦᱮᱸ ᱩᱱᱟᱹᱜ ᱰᱤᱴᱮᱞᱥ ᱫᱚ ᱦᱮ ᱱᱤᱡᱮᱨᱟᱜ ᱦᱚᱸ ᱩᱱᱟᱹᱜ ᱰᱤᱴᱮᱞᱥ ᱞᱟᱹᱭ ᱵᱟᱝ ᱜᱟᱱᱚᱜᱼᱟ᱾
ᱦᱳ ᱦᱳ ᱟᱫᱚ ᱦᱮᱸ ᱚᱱᱠᱟᱱᱟᱜ ᱡᱤᱱᱤᱥ ᱞᱟᱹᱭ ᱵᱟᱝ ᱜᱟᱱᱚᱜᱼᱟ ᱢᱟᱱᱮ ᱡᱟᱦᱟᱸ ᱛᱮᱫᱚ ᱢᱟᱱᱮ ᱱᱤᱡᱮᱨᱟᱜ ᱮᱴᱠᱮᱴᱚᱬᱮ ᱦᱩᱭ ᱫᱟᱲᱮᱭᱟᱜᱼᱟ᱾ ᱪᱮᱫ
ᱦᱮᱸ ᱦᱮᱸ ᱟᱪᱪᱷᱟ ᱛᱚᱵᱮ ᱚᱱᱟ ᱤᱭᱟᱹ ᱞᱟᱹᱭ ᱢᱮ ᱡᱮ ᱚᱞᱚᱜ ᱯᱟᱲᱦᱟᱜ ᱫᱚ ᱛᱤᱱᱟᱹᱜ ᱫᱷᱟᱹᱵᱤᱡ ᱪᱮᱫ ᱞᱮᱠᱟ ᱪᱟᱞᱩᱜ ᱠᱟᱱᱟ᱾
ᱚᱞᱚᱜ ᱯᱟᱲᱦᱟᱣ ᱫᱚ ᱤᱧ ᱫᱚ ᱦᱟᱸᱜ ᱱᱚᱰᱮ ᱵᱟᱸᱠᱩᱲᱟ ᱡᱮᱜᱮᱛ ᱵᱤᱨ ᱛᱮ ᱪᱮᱫ ᱱᱤᱛᱚᱜ ᱫᱚ ᱤᱧᱟᱹᱜ ᱫᱚ ᱤᱭᱟᱹ ᱪᱟᱞᱟᱜ ᱠᱟᱱ ᱛᱤᱧᱟᱹ ᱜᱨᱮᱡᱩᱭᱮᱥᱚᱱ ᱤᱧ ᱠᱚᱨᱟᱣᱫᱟ᱾ ᱦᱮᱸ ᱱᱤᱛᱚᱜ ᱫᱚ ᱛᱷᱟᱨᱰ ᱤᱭᱟᱨ ᱪᱟᱞᱟᱜ ᱠᱟᱱ ᱛᱤᱧᱟᱹ ᱟᱨ ᱪᱮᱫ ᱟᱨ ᱟᱢ ᱫᱚ ᱜᱚᱝᱠᱮ ᱛᱟᱦᱚᱞᱮ ᱚᱞᱚᱜ ᱯᱟᱲᱦᱟᱜ ᱫᱚ ᱛᱤᱱᱟᱹᱜᱟᱢ ᱠᱚᱨᱟᱣ ᱟᱠᱟᱫᱟ ᱥᱮ?
ᱚᱞᱚᱜ ᱯᱟᱲᱦᱟᱜ ᱫᱚ ᱤᱧᱫᱚ ᱮ ᱢᱟᱱᱮ ᱰᱤᱜᱽᱨᱤ ᱠᱳᱨᱥ ᱠᱚ ᱡᱟᱦᱟᱸ ᱵᱤ ᱴᱤ ᱮᱭᱤᱪ ᱮᱢ ᱴᱤ ᱮᱭᱪ ᱚᱱᱟ ᱠᱚᱫᱚ ᱦᱩᱭ ᱠᱟᱱᱟ᱾ ᱟᱫᱚ ᱯᱤ ᱮᱭᱤᱪ ᱰᱤ ᱛᱮ ᱜᱮ ᱵᱟᱹᱠᱤ ᱢᱮᱱᱟᱜ ᱛᱟᱹᱟᱞᱤᱧᱟ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱ ᱜᱮᱭᱟ ᱜᱚᱝᱠᱮ ᱛᱟᱦᱞᱮ
ᱠᱟᱨᱚᱱ ᱡᱚᱨᱩᱨᱤ ᱠᱟᱱᱟ ᱥᱮ ᱚᱞᱚᱜ ᱯᱟᱲᱦᱟᱜ ᱦᱚᱸ
ᱦᱳᱭ ᱮᱠᱟᱞ ᱮᱠᱟᱞ ᱞᱟᱹᱠᱛᱤ ᱠᱟᱱ ᱜᱮᱭᱟ ᱚᱞᱚᱜ ᱯᱟᱲᱦᱟᱶ ᱫᱚ
ᱟ ᱛᱟᱦᱞᱮ ᱚᱱᱛᱮ ᱚᱲᱟᱜ ᱫᱚᱫᱚ ᱛᱤᱥ ᱨᱩᱣᱟᱹᱲ ᱦᱮᱡ ᱦᱩᱭᱩᱜᱼᱟ᱾
ᱚᱲᱟᱜ ᱫᱚ ᱦᱟᱸᱜ ᱜᱚᱢᱠᱮ ᱱᱤᱛᱚᱜ ᱫᱚ ᱱᱚᱰᱮ ᱦᱟᱸᱜ ᱠᱚᱞᱮᱡᱽ ᱨᱮ ᱟᱨᱥᱮᱫ ᱵᱤᱱᱤᱰ ᱠᱚᱦᱚᱸ ᱥᱮᱴᱮᱨ ᱦᱤᱡᱩᱜ ᱦᱩᱭᱩᱜ ᱠᱟᱱᱟ ᱛᱚ ᱢᱚᱱᱮ ᱦᱩᱭᱩᱜ ᱠᱟᱱᱟ ᱡᱮ ᱮᱠᱟᱞᱛᱮ ᱵᱤᱱᱤᱰ ᱠᱚ ᱮᱢ ᱵᱟᱲᱟ ᱠᱟᱛᱮ ᱜᱮ ᱚᱲᱟᱜ ᱛᱮᱫᱚ ᱪᱟᱞᱟᱜ ᱦᱩᱭᱩᱜ ᱱᱤᱛᱚᱜ ᱟᱨᱚ ᱚᱲᱟᱜ ᱪᱟᱞᱟᱣ ᱞᱮᱱᱠᱷᱟᱱ ᱦᱟᱜ ᱟᱨᱚ ᱵᱤᱱᱤᱰ ᱥᱮᱴᱮᱨᱚᱜ ᱠᱟᱱᱟ ᱛᱟᱦᱞᱮ ᱫᱚ ᱚᱲᱟᱜ ᱫᱚ ᱱᱤᱛᱚᱜ ᱨᱮᱫᱚ ᱵᱟᱝ ᱪᱟᱞᱟᱜ ᱦᱩᱭᱩᱜᱼᱟ᱾ ᱮᱠᱟᱞᱛᱮ ᱵᱤᱱᱤᱰ ᱠᱚ ᱢᱩᱪᱟᱹᱫ ᱵᱟᱲᱟ ᱠᱟᱛᱮᱜ ᱮᱠᱟᱞᱛᱮ ᱚᱲᱟᱜ ᱪᱟᱞᱟᱜ ᱦᱩᱭᱩᱜᱼᱟ᱾ ᱦᱩᱭᱩᱜᱼᱟ᱾
ᱦᱮᱸ ᱦᱮᱸ
ᱦᱳᱭ ᱦᱳᱭ
ᱟᱫᱚ ᱪᱟᱥᱵᱟᱥ ᱥᱮᱫ ᱦᱚᱸ ᱪᱟᱥᱵᱟᱥ ᱠᱚᱨᱟᱣ ᱦᱩᱭᱩᱜ ᱵᱟᱲᱟ ᱜᱮᱭᱟ?
ᱦᱮᱸ ᱪᱟᱥᱵᱟᱥ ᱫᱚ ᱜᱚᱝᱠᱮ ᱤᱧ ᱫᱚ ᱦᱟᱸᱜ ᱵᱟᱹᱧ ᱠᱚᱨᱟᱣ ᱜᱮᱭᱟ ᱚᱲᱟᱜ ᱨᱮ ᱦᱮᱱᱟᱜ ᱠᱚᱣᱟ᱾ ᱚᱲᱟᱜ ᱦᱚᱲ ᱠᱚ ᱠᱚᱨᱟᱣᱟ ᱦᱮᱸ ᱥᱮ ᱦᱮᱸ ᱦᱳᱭ ᱜᱚᱢᱠᱮ ᱟᱨ ᱟᱯᱮ ᱫᱚ ᱪᱟᱥ-ᱵᱟᱥ ᱫᱚ ᱛᱤᱱᱟᱹᱜ ᱰᱷᱮᱨ ᱮ? ᱛᱚᱞᱟ ᱠᱚᱯᱮ ᱜᱤᱰᱤ ᱠᱮᱫᱟ ᱥᱮ ᱵᱟᱝ?
ᱟᱞᱮ ᱫᱚ ᱪᱟᱥ-ᱵᱟᱥ ᱫᱚ ᱮᱠᱷᱚᱱ ᱫᱟᱜ ᱜᱮ ᱥᱮᱨᱚᱠᱚᱢ ᱟᱹᱣᱨᱤ ᱫᱟᱜᱟ ᱚᱛ ᱦᱚ ᱢᱚᱡᱽᱛᱮ ᱟᱹᱣᱨᱤ ᱞᱚᱦᱚᱫᱚᱜ ᱢᱟᱱᱮ ᱟᱹᱣᱨᱤ ᱞᱟᱹᱵᱤᱫᱚᱜᱼᱟ? ᱛᱚ ᱱᱟᱦᱮᱞ ᱥᱤ ᱦᱚᱸᱛᱚ ᱵᱟᱝ ᱞᱟᱹᱵᱤᱛᱚᱜᱼᱟ ᱢᱚᱸᱡᱽ ᱛᱮ ᱵᱟᱭ ᱫᱟᱜ ᱞᱮᱠᱷᱟᱱ ᱱᱟᱦᱮᱞ ᱥᱤ ᱫᱚ ᱵᱟᱝ ᱡᱚᱛᱩᱜ-ᱟ ᱥᱮ᱾ ᱛᱚ ᱪᱟᱥ-ᱵᱟᱥ ᱞᱮ ᱮᱦᱚᱵ ᱛᱚ ᱮᱠᱷᱚᱱ ᱟᱹᱣᱨᱤᱭᱟᱜᱼᱟ᱾
ᱟᱪᱪᱷᱟ ᱜᱚᱝᱠᱮ ᱛᱟᱦᱞᱮ ᱟᱯᱮ ᱫᱤᱥᱚᱢ ᱫᱚ ᱚᱠᱟ ᱥᱮᱫ?
ᱚᱱᱟ ᱦᱚᱸ ᱞᱟᱹᱭ ᱫᱚ ᱵᱟᱝᱜᱮ ᱜᱟᱱᱚᱜᱼᱟ ᱱᱤᱭᱟᱹ ᱨᱮᱫᱚ ᱦᱮᱸ ᱨᱩᱞ ᱨᱮ ᱢᱮᱱᱟᱜ ᱠᱟᱫᱟ ᱦᱮᱸ ᱦᱮᱸ ᱟᱪᱪᱷᱟ ᱤᱭᱟᱹ ᱚᱞ ᱪᱤᱠᱤ ᱛᱚ ᱵᱟᱰᱟᱭ ᱢᱮᱱᱟᱜ ᱜᱮᱭᱟ ᱥᱮ?
ᱦᱚᱭ ᱦᱚᱭ ᱚᱞ ᱪᱤᱠᱤ ᱫᱚ ᱵᱟᱰᱟᱭ ᱢᱮᱱᱟᱜ ᱜᱮᱭᱟ᱾
ᱚᱱᱛᱮ ᱪᱮᱫ ᱞᱮᱠᱟ ᱡᱟᱦᱟᱸ ᱥᱮ ᱟᱯᱮ ᱡᱟᱦᱟᱸᱨᱮᱢ ᱛᱟᱦᱮᱱ ᱯᱮ ᱚᱱᱛᱮ ᱥᱮ ᱡᱟᱦᱟᱸ ᱢᱮᱥ ᱠᱚᱨᱮ ᱚᱸᱰᱮ ᱡᱟᱦᱟᱸ ᱨᱮᱢ ᱯᱟᱲᱦᱟᱜ ᱠᱟᱱᱟ ᱚᱞᱪᱤᱠᱤ ᱨᱮᱱᱟᱜ ᱠᱟᱞᱪᱟᱨ ᱪᱮᱫ ᱞᱮᱠᱟ ᱢᱮᱱᱟᱜᱼᱟ ᱚᱱᱛᱮ?
ᱚᱞᱪᱤᱠᱤ ᱨᱮᱱᱟᱜ ᱠᱟᱞᱪᱟᱨ ᱢᱮᱱ ᱜᱟᱱᱚᱜᱼᱟ ᱱᱚᱸᱰᱮ ᱫᱚ ᱟᱭᱢᱟ ᱯᱟᱹᱴᱷᱩᱣᱟᱹ ᱜᱮ ᱢᱮᱱᱟᱜ ᱟᱠᱟᱫ ᱠᱚᱣᱟ ᱾ ᱡᱟᱦᱟᱸᱭ ᱫᱚ ᱥᱟᱱᱛᱟᱞᱤ ᱛᱮ ᱚᱱᱟᱨᱥ ᱠᱚ ᱠᱚᱨᱟᱣ ᱫᱟ ᱟᱨ ᱪᱮ ᱦᱩᱸ ᱟᱨ ᱤᱧᱟᱹᱜ ᱫᱚᱦᱟᱸᱜ ᱤᱧᱦᱚ ᱢᱟᱱᱮ ᱢᱤᱰᱤᱭᱟᱢ ᱫᱚ ᱢᱤᱰᱤᱭᱟᱢ ᱠᱟᱱ ᱛᱤᱧ ᱜᱮᱭᱟ ᱟᱫᱚ ᱤᱧ ᱫᱚ ᱥᱟᱱᱛᱟᱞᱤ ᱛᱮᱫᱚ ᱚᱱᱟᱨᱥ ᱫᱚ ᱵᱟᱹᱧ ᱠᱚᱨᱟᱣ ᱫᱟ ᱾
ᱦᱚᱸ
ᱟᱫᱚ ᱟᱭᱢᱟ ᱯᱟᱹᱴᱷᱩᱣᱟᱹ ᱜᱮ ᱢᱮᱱᱟᱜ ᱠᱚᱣᱟ ᱱᱚᱸᱰᱮ ᱫᱚ ᱡᱟᱦᱟᱸᱭ ᱥᱟᱱᱛᱟᱞᱤ ᱛᱮ ᱚᱱᱟᱨᱥ ᱠᱚ ᱠᱚᱨᱟᱣ ᱮᱫᱟ᱾ ᱟᱪᱪᱷᱟ ᱜᱚᱝᱠᱮᱧ ᱢᱮᱱ ᱫᱟ ᱛᱟᱦᱚᱞᱮ ᱟᱯᱮ ᱚᱱᱛᱮ ᱫᱚ ᱡᱟᱦᱟᱱ ᱱᱤᱭᱟᱹ ᱜᱷᱟᱹᱲᱤᱡ ᱡᱟᱦᱟᱱ ᱤᱱᱠᱟᱹ ᱯᱚᱨᱚᱵᱽ ᱠᱚ? ᱯᱟᱛᱟ ᱠᱚ ᱦᱩᱭᱩᱜ ᱠᱟᱱᱟ ᱥᱮ ᱵᱟᱝ?
ᱯᱚᱨᱚᱵ ᱠᱚ ᱯᱟᱛᱟ ᱠᱚ ᱫᱚ ᱦᱮᱸ ᱦᱩᱭ ᱜᱮ ᱾ ᱦᱩᱭ ᱜᱮ ᱱᱚᱜᱼᱚᱭ ᱡᱮᱢᱚᱱ ᱦᱤᱡᱩᱜ ᱠᱟᱱᱟ ᱦᱟᱸᱜ ᱦᱩᱞ ᱢᱟᱦᱟ ᱫᱤᱱ ᱾
ᱛᱚ ᱦᱩᱞ ᱢᱟᱱᱟᱣ ᱦᱩᱭᱩᱜᱼᱟ ᱦᱟᱸᱜ ᱟᱫᱚ ᱯᱨᱳᱜᱨᱟᱢ ᱠᱚᱦᱚ ᱠᱚ ᱫᱚᱦᱚᱭᱟᱠᱚ ᱤᱱᱵᱟᱭᱤᱴ ᱞᱟᱹᱜᱤᱫ ᱠᱚ ᱾ ᱦᱤᱡᱩᱜ ᱟᱠᱚ ᱢᱟᱱᱮ ᱮᱴᱟᱜ ᱟᱹᱛᱩ ᱠᱚᱨᱮᱱ ᱦᱚᱸ ᱦᱚᱸ ᱥᱚᱵᱽ ᱟᱛᱩ ᱡᱟᱦᱟᱸ ᱛᱤᱱᱟᱹᱜ ᱴᱚᱞᱟ ᱢᱮᱱᱟᱜᱼᱟ ᱚᱱᱟ ᱴᱚᱞᱟᱨᱮ ᱡᱟᱦᱟᱸ ᱛᱤᱱᱟᱹᱜ ᱟᱠᱚᱣᱟᱜ ᱚᱱᱮ ᱠᱷᱮᱞᱳᱰ ᱡᱟᱭᱜᱟ ᱢᱮᱱᱟᱜᱼᱟ ᱛᱚ ᱩᱱᱠᱩ ᱠᱷᱮᱞᱳᱰ ᱩᱱᱠᱩ ᱠᱚ ᱫᱚᱦᱚ ᱭᱟᱠᱚ ᱩᱱᱠᱩ ᱠᱚ ᱤᱱᱵᱷᱟᱭᱤᱴ ᱞᱟᱹᱜᱤᱫ ᱠᱚ ᱦᱤᱡᱩᱜ ᱟᱠᱚ ᱡᱮ ᱦᱮᱸ ᱢᱟᱱᱮ ᱱᱤᱭᱟᱹ ᱟᱹᱛᱩ ᱦᱟᱱᱟ ᱟᱹᱛᱩ ᱡᱟᱦᱟᱸ ᱛᱱᱟᱹᱜ ᱟᱹᱛᱩ ᱢᱮᱱᱟᱜᱼᱟ ᱱᱤᱭᱟᱹ ᱱᱚᱛᱮ ᱦᱮᱸ ᱛᱚ ᱮᱠᱮ ᱯᱚᱨᱚᱥᱯᱚᱨ ᱫᱚ ᱞᱟᱹᱭ ᱢᱟᱱᱮ ᱤᱱᱵᱷᱟᱭᱤᱴ ᱡᱚᱱᱚᱜ ᱟᱠᱚ ᱡᱮ ᱦᱮᱸ ᱟᱞᱮ ᱱᱚᱝᱠᱟ ᱱᱚᱝᱠᱟ ᱯᱨᱳᱜᱨᱟᱢ ᱞᱮ ᱫᱚᱦᱚ ᱟᱠᱟᱫᱟ ᱾ ᱱᱚᱝᱠᱟ ᱦᱩᱸ ᱛᱚ ᱟᱯᱮ ᱦᱤᱡᱩᱜ ᱯᱮ ᱱᱚᱝᱠᱟ ᱥᱟᱹᱢᱤᱞᱚᱜ ᱯᱮ ᱥᱮᱞᱮᱫᱚᱜ ᱯᱮ ᱾ ᱛᱚ ᱚᱱᱠᱟ ᱟᱯᱮ ᱥᱮᱫ ᱫᱚ ᱪᱮᱫ ᱞᱮᱠᱟ ᱛᱟᱦᱞᱮ?
ᱟᱸ ᱟᱞᱮ ᱥᱮᱫ ᱫᱚ ᱦᱟᱸᱜ ᱡᱟᱦᱟᱸ ᱛᱤᱨᱤᱥᱮ ᱡᱩᱱ ᱦᱩᱞ ᱢᱟᱦᱟ ᱵᱚᱱ ᱢᱮᱛᱟᱜ ᱠᱟᱱᱟ ᱟᱞᱮ ᱱᱚᱛᱮ ᱫᱚᱦᱟᱸᱜ ᱤᱱᱟᱹᱜ ᱮᱠᱴᱟ ᱡᱟᱦᱟᱸ ᱞᱮᱠᱟᱢ ᱢᱮᱱ ᱠᱮᱫ ᱜᱚᱝᱠᱮ ᱡᱮ ᱯᱩᱨᱟᱹ ᱯᱨᱳᱜᱨᱟᱢ ᱦᱩᱭᱩᱜᱼᱟ ᱪᱮᱫ ᱚᱱᱠᱟᱞᱮᱠᱟ ᱫᱚ ᱵᱟᱝ ᱦᱩᱭᱩᱜᱼᱟ ᱡᱟᱜᱮ ᱟᱨ ᱟᱵᱚᱨᱮᱱ ᱦᱩᱞᱜᱟᱹᱨᱭᱟᱹ ᱠᱚ ᱢᱩᱴᱷᱟᱹᱱ ᱨᱮ ᱵᱟᱦᱟ ᱢᱟᱞᱟ ᱟᱨᱟᱣ ᱠᱟᱛᱮᱮᱫ ᱡᱟᱜᱮ ᱚᱱᱟ ᱦᱤᱰᱤᱧ ᱢᱟᱪᱷᱟ ᱡᱟᱦᱟᱸ ᱥᱮᱛ ᱡᱟᱦᱟᱸᱞᱮᱠᱟ ᱵᱚᱱ ᱢᱟᱱᱟᱣᱟ ᱾ ᱚᱱᱠ ᱜᱮ ᱢᱟᱱᱮ ᱤᱱᱠᱟᱹ ᱠᱷᱩᱵ ᱢᱟᱱᱮ ᱢᱟᱨᱟᱝ ᱥᱟᱺᱦᱤᱡ ᱤᱭᱟᱹ ᱠᱟᱛᱮ ᱫᱚ ᱚᱱᱠᱟ ᱫᱚ ᱵᱟᱝ ᱞᱮ ᱢᱟᱱᱟᱣ ᱜᱮᱭᱟ ᱢᱟᱱᱮ ᱟᱞᱮ ᱱᱚᱸᱰᱮ ᱫᱚ ᱦᱟᱸᱜ ᱟᱨ ᱟᱨᱚ ᱫᱷᱟᱨᱮ ᱯᱟᱥᱮ ᱨᱮ ᱦᱮᱱᱟᱜᱼᱟ ᱚᱱᱟ ᱠᱚᱨᱮ ᱫᱚᱠᱚ ᱢᱟᱱᱟᱣ ᱜᱮᱭᱟ ᱾ ᱜᱚᱝᱠᱮ ᱟᱯᱮ ᱫᱚ ᱛᱟᱦᱮ ᱡᱟᱦᱟᱸ ᱛᱤᱨᱤᱥᱮ ᱡᱩᱱ ᱦᱩᱞ ᱢᱟᱦᱟ ᱡᱟᱦᱟᱸ ᱦᱮᱱᱟᱜ ᱛᱟᱵᱚᱱᱟ ᱚᱱᱟ ᱫᱚ ᱟᱯᱮ ᱫᱚ ᱚᱠᱟ ᱞᱮᱠᱟ ᱯᱮ ᱢᱟᱱᱟᱣᱟ ᱾
ᱱᱚᱰᱮ ᱫᱚ ᱦᱮᱸ ᱪᱮᱫᱠᱟᱢ ᱢᱮᱱ ᱠᱮᱫᱟ ᱚᱱᱠᱟᱜᱮ ᱮᱛᱚᱦᱚᱵ ᱫᱚ ᱚᱱᱠᱟᱜᱮ ᱾ ᱢᱟᱞᱟ ᱠᱚᱛᱮ ᱫᱟᱨᱟᱢ ᱡᱟᱦᱟᱸ ᱜᱮ ᱦᱩᱭᱩᱜ ᱾ ᱥᱚᱵ ᱠᱤᱪᱷᱩ ᱚᱱᱟ ᱠᱚᱫᱚ ᱦᱩᱭᱩᱜ ᱜᱮᱭᱟ ᱚᱱᱟ ᱠᱚᱫᱚ ᱡᱩᱨᱩᱨᱤ ᱠᱟᱱᱟ ᱥᱮ ᱾ ᱥᱟᱱᱛᱟᱞ ᱥᱚᱢᱟᱡᱽ ᱨᱮ ᱫᱚ ᱛᱟᱨ ᱯᱚᱨ ᱵᱟᱠᱤ ᱥᱚ ᱟᱨ ᱠᱚᱥᱵ ᱢᱩᱪᱟᱹᱫ ᱠᱟᱛᱮ ᱛᱟᱨᱯᱚᱨ ᱠᱷᱮᱞᱳᱰ ᱠᱚᱫᱚ ᱦᱩᱭᱩᱜᱼᱟ ᱾ ᱡᱟᱦᱟᱸ ᱛᱤᱱᱟ ᱯᱨᱳᱜᱨᱟᱢ ᱠᱚ ᱛᱟᱦᱮᱱᱟ ᱛᱟᱨ
ᱟᱪᱪᱷᱟ ᱜᱚᱝᱠᱮ ᱟᱯᱮ ᱫᱚ ᱛᱤᱨᱤᱥᱮ ᱡᱩᱱ ᱦᱩᱞ ᱢᱟᱦᱟᱨᱮ ᱤᱭᱟᱹ ᱚᱨᱠᱮᱥᱴᱨᱟ ᱠᱚᱯᱮ ᱦᱩᱭ ᱪᱚ ᱟᱯᱮ ᱥᱮ?
ᱵᱟᱝ ᱚᱱᱟ ᱠᱚᱫᱚ ᱵᱟᱝ ᱜᱮ
ᱟᱪᱪᱷᱟ ᱟᱪᱪᱷᱟ ᱦᱳᱭ ᱟᱨ ᱚᱱᱟ ᱫᱚ ᱠᱚᱨᱟᱣ ᱫᱚ ᱵᱟᱝ ᱞᱟᱹᱠᱛᱤ ᱠᱟᱱᱟ ᱦᱳᱭ ᱜᱚᱝᱠᱮ ᱢᱟ ᱛᱟᱦᱚᱞᱮ ᱚᱠᱛᱚ ᱫᱚ ᱦᱩᱭ ᱦᱮᱡ ᱮᱱ ᱛᱟᱞᱟᱝᱟ ᱛᱮ
ᱚᱠᱛᱚ ᱫᱚ ᱦᱮᱸ ᱟᱨ ᱟᱡ ᱛᱮᱜᱮ ᱦᱟᱸᱜ ᱫᱚ ᱠᱟᱴᱟᱜ ᱟ ᱦᱟᱜ ᱾